ᱦᱮᱸ ᱟᱸᱡᱚᱢ ᱫᱟᱞᱤᱧ ᱦᱮᱸ ᱱᱟᱯᱟᱭ ᱵᱟᱲᱟ ᱜᱮ ᱦᱮᱸ ᱱᱟᱯᱟᱭ ᱵᱟᱲᱟ ᱟᱵᱮᱱ ᱜᱮ ᱪᱮᱫ ᱞᱮᱠᱟ ᱛᱟᱦᱚᱞᱮ ᱦᱮᱸ ᱜᱚᱜᱚ ᱵᱟᱵᱟ ᱫᱚ ᱵᱟᱵᱟ ᱫᱚ ᱵᱟᱹᱱᱩᱭᱟ ᱛᱚ ᱜᱚᱜᱚ ᱢᱮᱱᱟᱭᱟ
ᱚ
ᱚ ᱱᱟᱯᱟᱭ ᱵᱟᱲᱟ ᱜᱮ
ᱦᱚ
ᱟᱵᱮ ᱱᱟᱜ ᱚᱲᱟᱜ ᱠᱚᱨᱮ ᱛᱟᱦᱚᱞᱮ
ᱦᱮᱸ ᱟᱹᱞᱤ ᱟᱜ ᱚᱲᱟᱜ ᱠᱚ ᱨᱮ ᱦᱚᱸ ᱜᱚ ᱜᱚ ᱵᱟᱵᱟ ᱦᱚᱸ ᱵᱟᱹᱱᱩᱭᱟ ᱜᱚᱜᱚ ᱜᱮ ᱢᱮᱱᱟᱭᱟ ᱟᱨ ᱛᱟᱛᱟ ᱮᱸᱻ ᱫᱟᱫᱟ, ᱵᱟᱹᱦᱩ, ᱛᱟᱯᱚᱨᱮ ᱱᱤᱭᱟᱹ ᱵᱷᱟᱭ ᱯᱚ ᱡᱷᱚᱛᱚ ᱦᱚᱸ ᱱᱟᱯᱟᱭ ᱜᱮ ᱢᱮᱱᱟᱜ ᱠᱚᱣᱟ ᱦᱩᱸ, ᱟᱨ ᱜᱚᱝᱠᱮ ᱪᱟᱨᱟ ᱠᱚᱫᱚ ᱵᱮᱱ ᱜᱤᱲᱤ ᱠᱟᱫᱟ ᱛᱚ
ᱦᱮᱸ ᱜᱤᱰᱤ ᱵᱟᱲᱟ ᱦᱩᱭ ᱟᱠᱟᱱ ᱜᱮᱭᱟ ᱪᱟᱨᱟ ᱠᱚᱫᱚ
ᱚ
ᱟᱯᱮ ᱜᱮ
ᱦᱮᱸ ᱟᱞᱮ ᱦᱚᱸ ᱜᱤᱲᱤ ᱫᱚ ᱦᱳᱭ ᱠᱟᱱᱟ ᱾ ᱛᱟᱞᱮ ᱜᱚᱝᱠᱮ ᱤᱭᱟᱹ ᱠᱟᱹᱢᱤ ᱠᱟᱡ ᱪᱮᱫ ᱠᱚ ᱦᱳᱭᱳᱜ ᱠᱟᱱᱟ?
ᱠᱟᱹᱢᱤ ᱠᱷᱟᱡ ᱫᱚ ᱱᱤᱛᱚᱜ ᱫᱚ, ᱢᱮᱱ ᱜᱟᱱ ᱞᱮᱠᱷᱟᱡ ᱫᱚ ᱚᱱᱟ ᱥᱚᱵᱡᱽᱤ ᱯᱟᱛᱤ ᱠᱚ ᱨᱚᱦᱚᱭ ᱦᱩᱭ ᱠᱟᱱᱟ ᱛᱚ ᱮᱥᱯᱮᱨᱮ ᱠᱚ ᱦᱩᱭᱩᱜ ᱠᱟᱱᱟ ᱾
ᱚ
ᱦᱚᱛᱚᱫ ᱠᱚ ᱨᱚᱦᱚᱭ ᱦᱮᱱᱟᱜᱼᱟ ᱪᱤᱨᱟᱹ ᱠᱚ ᱦᱚᱛᱚᱫ ᱠᱷᱤᱨᱟᱹ ᱫᱚ ᱱᱤᱛᱚᱜ ᱫᱚ ᱠᱟᱹᱴᱤᱡ ᱜᱮᱭᱟ ᱛᱚ,
ᱚ
ᱟᱫᱚ ᱠᱟᱹᱴᱤᱡ ᱠᱷᱟᱡ ᱫᱚ ᱚᱱᱟ ᱨᱮᱜᱮ ᱟᱨᱠᱤ ᱠᱟᱹᱢᱤᱭᱟᱜ ᱦᱳᱭᱳᱜ ᱠᱟᱱᱟ ᱯᱩ ᱠᱚ ᱯᱩ ᱠᱚᱫᱚ ᱦᱩᱭ ᱠᱟᱱᱟ ᱛᱟᱯᱚᱨᱮ ᱮᱥᱯᱮᱨᱮ ᱛᱮᱫ ᱦᱮᱱᱟᱜᱼᱟ ᱵᱟᱠᱤ
ᱚ ᱟᱨ ᱛᱤᱱᱟᱹᱜ ᱜᱟᱱ ᱛᱟᱦᱚᱞᱮ ᱜᱚᱝᱠᱮ ᱵᱮᱱ ᱨᱚᱦᱚᱭ ᱟᱠᱟᱫᱟ?
ᱦᱮᱸ ᱨᱚᱦᱚᱭ ᱫᱚ ᱦᱮᱸᱱᱟᱜ ᱜᱮᱭᱟ ᱚᱱᱠᱟ ᱥᱟᱵ ᱠᱟᱜ ᱵᱮᱱ ᱢᱚᱬᱮ ᱵᱤᱜᱷᱟᱹ ᱜᱟᱱ
ᱚ ᱟᱹᱰᱤ ᱱᱟᱯᱟᱭ ᱦᱮᱸ ᱚ ᱛᱟᱦᱞᱮ ᱜᱚᱝᱠᱮ ᱢᱟᱱᱮ ᱠᱟᱹᱢᱤ ᱠᱟᱡᱽ ᱠᱚᱫᱚ ᱢᱩᱱᱤᱥ ᱵᱤᱱ ᱫᱚᱦᱚ ᱟᱠᱟᱫ ᱠᱚᱣᱟ ᱥᱮ
ᱦᱮᱸ ᱢᱩᱱᱤᱥ ᱦᱮᱱᱟᱜ ᱠᱚᱣᱟ ᱢᱩᱱᱤᱥ ᱦᱮᱱᱟᱜ ᱠᱚᱣᱟ ᱩᱱᱠᱩ ᱠᱟᱹᱢᱤ ᱫᱟᱠᱚ ᱮᱥᱯᱨᱮᱫᱟᱠᱚ ᱟᱫᱚ ᱟᱞᱤᱧ ᱫᱚᱞᱤᱧ ᱫᱩᱲᱩᱵ ᱠᱟᱱᱟ ᱚᱱᱠᱟ ᱜᱮ
ᱚ ᱟᱨ ᱛᱤᱱᱟᱹᱜ ᱜᱟᱱ ᱵᱤᱱ ᱫᱚᱦᱚ ᱠᱟᱜ ᱠᱚᱣᱟ ᱢᱚᱱᱤᱥ
ᱦᱮᱸ ᱮᱥᱯᱨᱮ ᱦᱮᱱᱟᱜ ᱠᱤᱱᱟ ᱵᱟᱨ ᱦᱚᱲ
ᱚ
ᱫᱟᱜ ᱜᱮ ᱚᱸᱰᱮ ᱟᱫᱚ ᱱᱚᱛᱮ ᱫᱚ ᱥᱮᱨᱢᱟ ᱫᱟᱜ ᱵᱷᱚᱨᱥᱟ ᱜᱮᱛᱚ ᱨᱮᱭᱟᱜ ᱪᱟᱥ ᱫᱚ ᱫᱟᱜ ᱰᱮᱢ ᱨᱮ ᱡᱚᱛᱚ ᱫᱟᱜ ᱵᱟᱹᱱᱩᱜ-ᱟ ᱾
ᱚ ᱚ ᱟᱨ ᱜᱚᱝᱠᱮ ᱛᱟᱦᱚᱞᱮ ᱩᱱᱠᱤᱱ ᱪᱮᱫ ᱦᱮᱸ ᱞᱟᱹᱭ ᱵᱤᱱ
ᱰᱮᱢ ᱨᱮᱫᱚ ᱱᱚᱛᱮ ᱫᱚ ᱫᱟᱜ ᱫᱚ ᱵᱟᱹᱱᱩᱜ ᱟᱠᱟᱫᱟ ᱛᱚ ᱱᱤᱛᱚᱜ ᱫᱚ ᱫᱟᱜ ᱠᱚ ᱟᱲᱟᱜ ᱟᱠᱟᱫᱟ ᱟᱫᱚ ᱱᱤᱛᱚᱜ ᱫᱚ ᱵᱚᱨᱥᱟ ᱨᱮ ᱵᱟᱝ ᱯᱮᱨᱮᱡ ᱞᱮᱱᱠᱷᱟᱱᱡ ᱫᱚ ᱱᱤᱛᱚᱜ ᱫᱟᱜ ᱨᱮᱱᱟᱜ ᱤᱭᱟᱹᱫᱚ ᱵᱟᱹᱱᱩᱜ-ᱟ, ᱟᱫᱚ ᱥᱮᱨᱢᱟ ᱫᱟᱜ ᱵᱷᱚᱨᱥᱟ ᱛᱮᱜᱮ ᱨᱚᱦᱚᱭ ᱦᱩᱭ ᱠᱟᱱᱟ ᱾
ᱚ ᱟᱵᱚ ᱛᱟᱦᱚᱞᱮ ᱛᱤᱱᱟᱹᱜ ᱠᱟᱛᱮᱫ ᱩᱱᱠᱩ ᱵᱮᱛᱚᱱ ᱫᱚᱵᱤᱱ ᱮᱢᱟ ᱠᱚᱣᱟ ᱩᱱᱠᱤᱱ ᱡᱟᱦᱟᱸ ᱠᱤᱱ ᱮᱥᱯᱨᱮᱫᱟ,
ᱱᱚᱛᱮ ᱫᱚ ᱠᱚᱢ ᱜᱮᱭᱟ ᱛᱚ ᱟᱞᱮ ᱱᱚᱛᱮ ᱫᱚ ᱟᱲᱟᱭᱥᱚ ᱠᱟᱛᱮ
ᱚ ᱟᱨ ᱜᱚᱝᱠᱮ ᱛᱟᱦᱚᱞᱮ ᱫᱟᱜ ᱧᱩᱣᱟᱜ ᱞᱟᱜᱟᱜ-ᱟ ᱾
ᱫᱟᱜ ᱧᱩᱣᱟᱜ ᱵᱟ ᱾
ᱚ ᱛᱟᱦᱚᱞᱮ ᱚᱱᱟ ᱟᱲᱟᱭᱥᱚ ᱾ ᱦᱮ ᱟᱲᱟᱭᱥᱚ ᱴᱟᱠᱟ ᱜᱮ ᱦᱮᱸ ᱦᱚ
ᱫᱟᱜ ᱧᱩᱣᱟᱜ ᱡᱚᱢ ᱧᱩᱩᱣᱟᱜ ᱫᱚ ᱟᱠᱚᱣᱟᱜ ᱥᱩᱫᱷᱩ ᱟᱲᱟᱭᱥᱚ ᱴᱟᱠᱟ ᱜᱮ,
ᱦᱟᱸ ᱛᱟᱦᱚᱞᱮ ᱜᱚᱝᱠᱮ ᱚᱱᱟ ᱡᱟᱦᱟᱸ ᱥᱚᱥᱟ ᱛᱟᱦᱚᱞᱮ ᱢᱚᱴᱟ ᱢᱩᱴᱤ ᱛᱤᱥ ᱠᱚᱛᱮ ᱩᱰᱩᱠᱚᱜ ᱛᱟᱵᱤᱱᱟ?
ᱟᱹᱞᱤᱧᱟᱜ ᱜᱚᱴᱟ ᱥᱟᱵ ᱠᱟᱜ ᱵᱮᱱ ᱟᱥᱟᱲ ᱪᱟᱵᱟᱜ ᱠᱚᱛᱮ
ᱦᱟᱸ
ᱟᱥᱟᱨ ᱨᱮᱭᱟᱜ ᱢᱚᱴᱟ ᱢᱩᱴᱤ ᱯᱚᱭᱛᱟᱞᱤᱥ ᱫᱤᱱ ᱛᱚ ᱞᱟᱜᱟᱜᱼᱟ ᱾
ᱦᱟᱸ ᱾
ᱟᱫᱚ ᱴᱷᱤᱠ ᱴᱷᱟᱠ ᱫᱟᱜ ᱠᱚ ᱧᱟᱢ ᱤᱫᱤ ᱞᱮᱠᱷᱟᱱ ᱯᱚᱸᱭᱛᱟᱞᱞᱤᱥ ᱫᱤᱱᱛᱮ ᱚᱰᱳᱠᱚᱜ-ᱟ ᱾ ᱟᱨ ᱫᱟᱜ ᱠᱚ ᱴᱷᱤᱠ ᱴᱷᱟᱠ ᱵᱟᱭ ᱧᱟᱢ ᱵᱟᱭ ᱧᱟᱢ ᱤᱫᱤ ᱞᱮᱠᱟᱱᱡ ᱫᱚ ᱩᱱᱟᱹᱜ ᱪᱟᱬ ᱫᱚ ᱵᱟᱝ ᱦᱟᱨᱟᱜ-ᱟ ᱾
ᱵᱟᱝ ᱩᱰᱩᱠᱚᱜ-ᱟ, ᱦᱮᱸᱛᱚ ᱟᱨ ᱜᱚᱝᱠᱮ ᱛᱟᱦᱚᱞᱮ ᱚᱱᱟ ᱡᱟᱦᱟᱸ ᱯᱟᱸᱪ ᱵᱤᱜᱷᱟᱹ ᱵᱤᱱ ᱨᱚᱦᱚᱭ ᱟᱠᱟᱫᱟ ᱟᱨ ᱢᱚᱴᱟᱢᱩᱴᱤ ᱱᱤᱛᱚᱜ ᱫᱷᱟᱹᱵᱤᱡ ᱛᱤᱱᱟᱹᱜ ᱜᱟᱱ ᱠᱷᱚᱨᱪᱟ ᱠᱟᱱ ᱛᱟᱵᱤᱱᱟ?
ᱱᱚᱣᱟ ᱠᱷᱚᱨᱪᱟ ᱦᱩᱭ ᱟᱠᱟᱱ ᱜᱮᱭᱟ ᱰᱷᱮᱨ ᱜᱮ ᱱᱤᱛᱚᱜ ᱫᱟᱹᱨᱤᱡ ᱢᱚᱴ ᱢᱚᱴᱟᱢᱩᱴᱤ ᱥᱟᱵ ᱠᱟᱜ ᱵᱤᱱ ᱦᱤᱥᱟᱹᱵ ᱞᱮᱠᱷᱟᱡ ᱫᱚ ᱥᱳᱛᱛᱳᱨ ᱟᱥᱤ ᱦᱟᱡᱟᱨ ᱞᱮᱠᱟ
ᱚ
ᱠᱷᱚᱨᱪᱟ ᱦᱩᱭ ᱟᱠᱟᱱ ᱜᱮᱭᱟ ᱮᱠᱷᱚᱱᱚ ᱠᱷᱚᱨᱪᱟ ᱦᱮᱱᱟᱜ ᱜᱮᱭᱟ ᱮᱠᱷᱚᱱᱚ ᱢᱤᱫ ᱫᱷᱟᱣ ᱯᱩ ᱦᱩᱭ ᱠᱟᱱᱟ ᱟᱨ ᱢᱤᱫ ᱫᱷᱟᱣ ᱯᱩᱭ ᱞᱟᱜᱟᱜ-ᱟ᱾
ᱚ
ᱟᱭᱢᱟ ᱢᱮᱱᱟᱜ ᱜᱮ
ᱦᱩᱸ ᱦᱩᱸ
ᱚᱱᱟ ᱠᱚᱜᱮ
ᱚ ᱛᱟᱦᱚᱞᱮ ᱜᱚᱝᱠᱮ ᱤᱭᱟᱹ ᱢᱟᱱᱮ ᱡᱟᱦᱟᱸ ᱤᱭᱟᱹ ᱥᱚᱥᱟ ᱠᱚ ᱩᱰᱩᱠᱚᱜ ᱛᱟᱵᱤᱱᱟ ᱛᱟᱦᱚᱞᱮ ᱚᱱᱟ ᱫᱚ ᱩᱱᱥᱚᱢᱚᱭ ᱫᱚ ᱢᱟᱱᱮ ᱟᱹᱠᱷᱨᱤᱧ ᱫᱚ ᱪᱮᱫᱟᱜ ᱤᱭᱟᱹ ᱠᱚ ᱢᱚᱦᱟᱡᱚᱱ ᱠᱚᱠᱚ ᱤᱫᱤ ᱠᱚ ᱦᱤᱡᱩᱜ-ᱟ ᱥᱮ
ᱵᱟᱝ ᱟᱞᱤᱧ ᱫᱚ ᱵᱟᱹᱞᱤᱧ ᱤᱫᱤᱭᱟ ᱤᱫᱤ ᱠᱚ ᱦᱤᱡᱩᱜ-ᱟ ᱯᱟᱹᱭᱠᱟᱹᱨ ᱢᱮᱱᱟᱜ ᱠᱚᱣᱟ᱾ ᱯᱟᱹᱭᱠᱟᱹᱨ ᱢᱮᱱᱟᱜ ᱠᱚᱣᱟ ᱩᱱᱠᱩ ᱯᱟᱹᱭᱠᱟᱹᱨ ᱥᱟᱛᱮᱜ ᱜᱮ ᱫᱟᱢ ᱠᱚ ᱜᱚᱴᱟ ᱜᱩᱴᱤ ᱠᱟᱛᱮᱫ
ᱚ
ᱫᱟᱢ ᱯᱚᱴᱟᱯᱚᱴᱤ ᱦᱩᱭ ᱞᱮᱱ ᱠᱷᱟᱱᱡ ᱫᱚ ᱦᱤᱡᱩᱜ ᱟᱠᱚ ᱤᱫᱤᱭᱟᱠᱚ ᱟᱫᱚ ᱩᱱᱟᱹᱜ ᱜᱟᱱ ᱢᱟᱞ ᱛᱚ ᱟᱨ ᱤᱱᱟᱹ ᱦᱚᱲ ᱛᱟ ᱤᱫᱤ ᱛᱟ ᱟᱨ ᱵᱟᱝ ᱜᱟᱱᱚᱜ-ᱟ᱾ ᱦᱩᱸ ᱦᱩᱸ ᱚᱱᱟᱛᱮ ᱟᱫᱚ ᱩᱱᱠᱩ ᱯᱟᱹᱭᱠᱟᱹᱨ ᱮᱢᱟᱠᱚ ᱠᱷᱟᱡ ᱠᱚᱫᱚ ᱠᱳᱱᱳ ᱮᱴᱮᱠ ᱵᱟᱹᱱᱩᱜ-ᱟ᱾ ᱟᱵᱮᱱᱟᱜ ᱡᱟᱭᱜᱟ ᱠᱷᱚᱱ ᱠᱚ ᱩᱴᱷᱟᱹᱣ ᱤᱫᱤ ᱛᱟᱵᱮᱱᱟ
ᱤᱭᱟᱹ ᱜᱚᱜ ᱛᱟᱞᱮ ᱡᱚᱠᱷᱚᱱ ᱵᱮᱱ ᱜᱚᱜ ᱩᱰᱚᱠᱚᱜ ᱛᱟᱵᱮᱱᱟ ᱜᱚᱜ ᱦᱚᱲ ᱛᱚ ᱞᱟᱜᱟᱜᱼᱟ
ᱦᱮᱸ ᱞᱟᱜᱟᱜ ᱜᱮᱭᱟ᱾ ᱟᱵᱮᱱ ᱥᱟᱛ ᱟᱴ ᱡᱚᱱ ᱞᱟᱜᱟᱜᱼᱟ
ᱚ
ᱟᱨ ᱚᱱᱟ ᱟᱹᱨᱩᱵ ᱞᱟᱜᱟᱜᱼᱟ᱾ ᱟᱹᱨᱩᱵ ᱞᱟᱹᱜᱤᱫ ᱟᱨᱚ ᱟᱞᱟᱫᱟ ᱦᱚᱲ ᱞᱟᱜᱟᱜᱼᱟ ᱟᱹᱨᱩᱵ ᱞᱟᱹᱜᱤᱫ ᱯᱮᱠᱤᱝ ᱞᱟᱹᱜᱤᱫ᱾
ᱦᱮᱸ ᱦᱮᱸ ᱛᱟᱦᱚᱞᱮ ᱜᱚᱢᱠᱮ ᱢᱟᱱᱮ ᱚᱱᱟ ᱯᱟᱸᱪ ᱵᱤᱜᱷᱟᱹ ᱨᱮᱢ ᱨᱚᱦᱚᱭ ᱟᱠᱟᱫᱟ ᱢᱳᱴᱟ ᱢᱳᱴᱤ ᱯᱟᱨᱰᱮ ᱛᱤᱱᱟᱹᱜ ᱜᱟᱱ ᱩᱰᱩᱠᱚᱜᱼᱟ᱾ ᱱᱚᱣᱟ ᱥᱚᱥᱟ
ᱥᱚᱥᱟ ᱚᱰᱩᱠᱚᱜᱼᱟ ᱥᱚᱥᱟ ᱥᱟᱵ ᱠᱟᱜ ᱵᱮᱱ ᱡᱟᱦᱟᱸ ᱞᱮᱠᱟ
ᱦᱮᱸ ᱯᱨᱚᱛᱤ ᱫᱤᱱ ᱜᱮ ᱜᱚᱢᱠᱮ ᱜᱚᱫ ᱦᱩᱭᱩᱜᱼᱟ ᱥᱮ ᱢᱤᱫ ᱫᱤᱱ ᱪᱷᱟᱲᱟ ᱜᱮ
ᱱᱚᱣᱟ ᱟᱵᱮᱱ ᱥᱚᱥᱟ ᱥᱚᱥᱟ ᱫᱚ ᱱᱚᱣᱟ ᱫᱚ ᱱᱤᱛᱚᱜ ᱫᱚ ᱥᱚᱥᱟ ᱫᱚ ᱵᱟᱝ ᱨᱚᱦᱚᱭ ᱦᱩᱭᱩᱜ ᱱᱚᱣᱟ ᱫᱚ ᱦᱟᱭᱵᱨᱤᱰ ᱤᱭᱟᱹ ᱠᱷᱤᱨᱟᱹ ᱠᱟᱱᱟ᱾
ᱚ
ᱥᱚᱥᱟ ᱫᱚ ᱚᱱᱟ ᱫᱚ ᱫᱮᱥᱤᱭᱟᱜ᱾
ᱚ
ᱟᱫᱚ ᱱᱚᱣᱟ ᱫᱚ ᱦᱟᱭᱵᱨᱤᱰ ᱠᱷᱤᱨᱟᱹ ᱠᱟᱱᱟ ᱱᱚᱣᱟ ᱫᱚ ᱦᱟᱭᱵᱨᱤᱰ ᱫᱚ ᱢᱤᱫ ᱫᱤᱱ ᱯᱚᱨ ᱯᱚᱨ ᱜᱚᱫᱚᱜ ᱟᱨ ᱥᱚᱥᱟ ᱫᱚ ᱰᱮᱞᱤ ᱜᱚᱫ ᱦᱩᱭᱩᱜᱼᱟ᱾ ᱥᱚᱥᱟ ᱫᱚ ᱟᱹᱰᱤ ᱪᱟᱬ ᱦᱟᱨᱟ ᱜᱚᱫᱚᱜᱼᱟ ᱟᱨᱠᱤ ᱱᱚᱣᱟ ᱫᱚ ᱠᱟᱹᱴᱤᱡ ᱥᱚᱢᱚᱭᱮ ᱦᱟᱛᱟᱣᱟ᱾
ᱚ ᱛᱟᱦᱚᱞᱮ ᱢᱳᱴᱟᱼᱢᱳᱴᱤ ᱜᱚᱢᱠᱮ ᱤᱭᱟᱹ ᱛᱤᱱᱟᱹᱜ ᱜᱟᱱ ᱩᱰᱩᱠᱚᱜ ᱛᱟᱵᱮᱱᱟ ᱢᱟᱱᱮ
ᱩᱰᱚᱠ ᱫᱚ ᱟᱭᱩᱢᱚᱱ ᱫᱚ ᱚᱰᱚᱠ ᱠᱟᱛᱷᱟ ᱢᱟ ᱩᱰᱚᱠᱚᱜ ᱜᱮ ᱦᱮᱱᱟᱜᱼᱟ ᱰᱷᱮᱨ ᱜᱮ
ᱚ
ᱡᱟᱦᱟᱸ ᱞᱮᱠᱟ ᱨᱮᱦᱚᱸ ᱢᱤᱫ ᱜᱟᱹᱰᱤ ᱠᱟᱛᱮᱜ ᱫᱚ ᱞᱚᱰᱚᱜ ᱠᱟᱛᱷᱟ ᱠᱟᱱᱟ᱾
ᱦᱮᱸ ᱦᱮᱸ ᱦᱮᱸ ᱦᱮᱸ
ᱟᱫᱚ ᱛᱟᱨᱯᱚᱨᱮ ᱟᱫᱚ ᱦᱟᱯᱮᱭᱟᱜ ᱫᱚ ᱪᱟᱸᱫᱳ ᱵᱚᱸᱜᱟᱼᱟᱜ ᱵᱷᱚᱨᱥᱟ
ᱦᱮᱸ ᱦᱮᱸ ᱥᱮᱛᱚ ᱵᱚᱴᱮ ᱫᱟᱜ ᱡᱟᱹᱲᱤ ᱡᱩᱫᱤ ᱜᱚᱢᱠᱮ ᱴᱷᱤᱠ ᱴᱷᱟᱠ ᱮ ᱫᱟᱜ ᱡᱟᱹᱲᱤᱭᱟ ᱛᱟᱦᱚᱞᱮ ᱢᱳᱴᱟᱼᱢᱳᱴᱤ ᱚᱥᱩᱵᱤᱫᱷᱟ ᱫᱚ ᱵᱟᱝ ᱦᱩᱭᱩᱜᱼᱟ ᱟᱨ ᱛᱟᱦᱚᱞᱮ ᱜᱚᱢᱠᱮ ᱚᱱᱟ ᱤᱭᱟᱹ ᱠᱚ ᱵᱟᱹᱱᱩᱜᱼᱟ᱾ ᱚᱱᱛᱮ ᱥᱟᱵᱽᱢᱟᱨᱥᱟᱞ ᱠᱚ ᱚᱱᱠᱟ ᱵᱟᱝᱠᱚ ᱠᱩᱲᱟᱹᱣ ᱠᱟᱫᱟ ᱠᱤ ᱵᱟᱹᱵᱤᱱ ᱠᱩᱲᱟᱹᱣ ᱟᱠᱟᱫᱟ ᱚᱱᱠᱟ
ᱵᱟᱝ ᱠᱩᱲᱟᱹᱣ ᱦᱩᱭ ᱟᱠᱟᱱᱟ᱾ ᱟᱫᱚ ᱚᱱᱠᱟ ᱡᱟᱭᱜᱟ ᱞᱟᱜᱟᱜᱼᱟ ᱛᱚ᱾ ᱟᱫᱚ ᱟᱵᱮᱱ ᱫᱚ ᱢᱚᱱᱮ ᱠᱟᱜ ᱵᱮᱱ ᱟᱨ ᱤᱭᱟᱹ ᱟᱹᱞᱤᱧ ᱫᱚ ᱛᱷᱳᱲᱮ ᱟᱹᱞᱤᱧᱟᱜ ᱡᱟᱭᱜᱟ ᱦᱮᱱᱟᱜ ᱛᱟᱞᱤᱧᱟ ᱦᱚᱲᱟᱜ ᱡᱟᱭᱜᱟ ᱞᱤᱧ ᱨᱚᱦᱚᱭᱮᱫᱼᱟ
ᱚ ᱚ ᱱᱚᱣᱟ ᱡᱟᱦᱟᱸ ᱜᱚᱢᱠᱮ ᱱᱚᱣᱟ ᱡᱟᱦᱟᱸ ᱵᱮᱱ ᱨᱚᱦᱚᱭ ᱟᱠᱟᱫᱟ ᱱᱚᱣᱟ ᱫᱚ ᱢᱟᱱᱮ ᱞᱤᱥ ᱞᱤᱡᱽ ᱛᱮ ᱵᱮᱱ ᱨᱚᱦᱚᱭ ᱟᱠᱟᱫᱟ ᱚ ᱛᱟᱦᱚᱞᱮ ᱵᱤᱜᱷᱟᱹ ᱨᱮ ᱛᱤᱱᱟᱹᱜ ᱜᱟᱱ ᱞᱤᱡᱽ ᱯᱟᱲᱟᱣᱟᱵᱮᱱ ᱠᱟᱱᱟ
ᱵᱤᱜᱷᱟᱹ ᱨᱮ ᱢᱤᱫ ᱦᱟᱡᱟᱨ
ᱚ ᱛᱟᱦᱚᱞᱮ ᱚ
ᱵᱤᱜᱷᱟᱹ ᱨᱮ ᱢᱤᱫ ᱦᱟᱡᱟᱨ ᱴᱟᱠᱟ
ᱦᱩᱸ ᱦᱩᱸ ᱟ ᱛᱟᱦᱚᱞᱮ ᱢᱤᱫ ᱵᱚᱪᱷᱚᱨ ᱞᱟᱹᱜᱤᱫ ᱜᱮ ᱥᱮ ᱚᱱᱠᱟ ᱵᱮᱱ ᱤᱭᱟᱹ ᱟᱠᱟᱫᱟ
ᱢᱤᱫ ᱵᱚᱪᱷᱚᱨ ᱞᱟᱹᱜᱤᱫ ᱜᱮ ᱛᱟᱯᱚᱨ ᱟᱨᱚ ᱯᱚᱨᱮ ᱦᱟᱛᱟᱣ ᱞᱮᱠᱷᱟᱡ ᱯᱚᱨᱮᱛᱮ ᱟᱨᱚ ᱜᱟᱞᱢᱟᱨᱟᱣ ᱦᱩᱭᱩᱜ-ᱟ ᱾
ᱦᱮᱸ ᱛᱚ ᱦᱮᱸ ᱦᱮᱸ ᱛᱟᱦᱚᱞᱮ ᱜᱚᱢᱠᱮ ᱱᱚᱣᱟ ᱱᱮᱥ ᱜᱮ ᱯᱨᱚᱛᱷᱚᱢ ᱥᱮ ᱟᱨ ᱵᱚᱪᱷᱚᱨ ᱦᱚᱸ ᱵᱮᱱ ᱠᱚᱨᱟᱣ ᱞᱮᱫᱟ
ᱵᱟᱝ ᱯᱨᱚᱛᱤ ᱵᱚᱪᱷᱚᱨ ᱜᱮ ᱨᱚᱦᱚᱭ ᱦᱩᱭᱩᱜᱼᱟ
ᱚ ᱢᱟᱱᱮ ᱱᱚᱣᱟ ᱤᱭᱟᱹ
ᱦᱮᱸ ᱦᱮᱸ ᱠᱷᱤᱨᱟᱹ ᱠᱷᱤᱨᱟᱹ ᱦᱚᱛᱚᱫ ᱠᱚ ᱵᱮᱸᱜᱟᱲ ᱠᱚ ᱡᱮ ᱡᱚᱠᱷᱚᱱ ᱡᱮᱢᱚᱱ ᱨᱚᱦᱚᱭᱟ
ᱛᱟᱦᱚᱞᱮ ᱢᱟᱱᱮ ᱫᱤᱱᱠᱟᱞᱚᱢ ᱡᱟᱦᱟᱸ ᱵᱮᱱ ᱠᱷᱚᱨᱪᱟ ᱞᱮᱫᱟ ᱚᱱᱟ ᱢᱟᱱᱮ ᱢᱩᱞ ᱠᱤ ᱞᱟᱵᱷ ᱪᱮᱠᱟ ᱦᱩᱭ ᱞᱮᱱ
ᱵᱟᱝ ᱫᱤᱱᱠᱟᱞᱚᱢ ᱫᱚ ᱞᱚᱥ ᱨᱮᱛᱚ ᱦᱩᱭ ᱠᱟᱱᱟ ᱫᱤᱱᱠᱟᱞᱚᱢ ᱫᱚ ᱦᱮᱸ ᱫᱤᱱᱠᱟᱞᱚᱢ ᱫᱚ ᱠᱷᱤᱨᱟᱹ ᱨᱮ ᱵᱮᱥᱤ ᱞᱚᱥ ᱪᱟᱞᱟᱜ
ᱚ
ᱚᱱᱟ ᱴᱷᱟᱱᱰᱟ ᱥᱚᱢᱚᱭ ᱠᱷᱤᱨᱮ ᱨᱚᱦᱚᱭᱱᱟ ᱠᱷᱤᱨᱮ ᱨᱮ ᱫᱚᱢᱮ ᱜᱚᱡ ᱵᱟᱲᱟᱭᱮᱱᱟ ᱢᱳᱚᱴᱟᱢᱩᱴᱤ ᱩᱱ ᱨᱮᱜᱮ ᱰᱮᱲ ᱫᱩ ᱞᱟᱠᱷ ᱴᱟᱠᱟ ᱫᱷᱚ ᱞᱚᱥ ᱪᱟᱞᱟᱣ ᱠᱟᱱᱟ
ᱚ
ᱟᱫᱚ ᱚᱱᱟ ᱦᱚᱛᱮᱡ ᱛᱮ ᱱᱮᱥ ᱫᱚ ᱠᱚᱢ ᱧᱚᱜ ᱵᱟᱠᱷᱟᱡ ᱫᱚ ᱰᱷᱮᱨ ᱧᱚᱜ ᱨᱚᱦᱚᱭ ᱦᱩᱭᱩᱜ ᱠᱟᱱ ᱛᱟᱦᱮᱱ ᱟᱫᱚ ᱱᱮᱥ ᱫᱚᱛᱮ ᱠᱚᱢ ᱧᱚᱜ ᱨᱚᱦᱚᱭ ᱦᱩᱭ ᱟᱠᱟᱱᱟ ᱟᱫᱚ ᱩᱱᱟᱹᱜ ᱠᱷᱚᱨᱪᱟ ᱯᱟᱟᱹᱛᱤ ᱵᱟᱝ ᱮᱛᱟᱢᱚᱜ ᱠᱟᱱᱟ
ᱚᱸ
ᱚᱱᱟᱛᱮ
ᱦᱮᱸ ᱟᱨ ᱛᱚᱨᱢᱩᱡᱽ ᱠᱚᱫᱚ ᱚᱱᱠᱟ ᱵᱟᱵᱤᱱ ᱨᱚᱦᱚᱭᱮᱜᱼᱟ ᱠᱚᱱᱰᱷᱟ ᱛᱚᱨᱢᱩᱡᱽ ᱚᱱᱟ ᱠᱚ
ᱠᱚᱸᱰᱷᱟ ᱛᱩᱨᱢᱩᱡᱽ ᱫᱚ ᱛᱩᱨᱢᱩᱡᱽ ᱫᱚ ᱨᱚᱦᱚᱭ ᱨᱮᱱᱟᱜ ᱠᱟᱨᱚᱱ ᱫᱚ ᱦᱳᱭᱳᱜ ᱠᱟᱱᱟ ᱚᱱᱟ ᱫᱚ ᱟᱹᱰᱤ ᱫᱤᱱ ᱞᱟᱜᱟᱜ ᱟ ᱛᱚ
ᱚ
ᱦᱩᱭᱩᱜ ᱛᱮ ᱟᱫᱚ ᱱᱚᱶᱟ ᱠᱷᱤᱨᱟᱹ ᱠᱷᱟᱡ ᱫᱚ ᱟᱵᱮᱱ ᱫᱚ ᱯᱚᱸᱭᱛᱟᱞᱞᱤᱥ ᱫᱤᱱ ᱯᱚᱨ ᱥᱮ ᱵᱟᱨ ᱢᱟᱥ ᱯᱚᱨᱮ ᱜᱮ ᱚᱱᱟ ᱫᱚ ᱟᱫᱚ ᱜᱚᱫ ᱪᱟᱞᱟᱜᱼᱟ ᱜᱚᱫ ᱯᱚᱭᱥᱟ ᱦᱚᱵᱮᱱ ᱧᱟᱢ ᱤᱫᱤᱭᱟ ᱟᱨ ᱱᱚᱣᱟ ᱠᱷᱤᱨ ᱤᱭᱟᱹ ᱛᱩᱨᱢᱩᱡᱽ ᱨᱮᱭᱟᱜ ᱵᱮᱯᱟᱨ ᱫᱚ ᱦᱩᱭᱩᱜ ᱠᱟᱱᱟ ᱢᱤᱫ ᱫᱷᱟᱣ ᱜᱮ ᱦᱩᱭᱩᱜ ᱦᱩᱭᱩᱜᱼᱟ ᱢᱤᱫ ᱟᱨ ᱚᱱᱟ ᱫᱚ ᱡᱩᱫᱤ ᱟᱨᱮᱞ ᱠᱚᱠᱚ ᱧᱟᱢ ᱞᱮᱠᱷᱟᱡ ᱫᱚ ᱟᱫᱚ ᱱᱚᱥᱴᱚᱭᱮᱱ ᱠᱷᱟᱡ ᱫᱚ ᱪᱟᱵᱟ ᱩᱛᱟᱨᱮᱱᱟ ᱵᱟᱵᱮᱱ ᱧᱟᱢ ᱞᱮᱫᱟ ᱟᱫᱚ ᱱᱚᱣᱟ ᱠᱷᱟᱡ ᱫᱚ ᱡᱟᱦᱟᱸᱞᱮᱠᱟ ᱜᱮᱵᱮᱱ ᱧᱟᱢ ᱜᱮᱭᱟ
ᱦᱮᱸ ᱦᱮᱸ
ᱟᱨ ᱱᱚᱣᱟ ᱠᱚᱫᱚ ᱚᱱᱟ ᱦᱚᱛᱮᱫ ᱛᱮᱜᱮ ᱟᱨᱠᱤ ᱢᱤᱫ ᱫᱤᱱ ᱯᱚᱨ ᱯᱚᱨ ᱜᱚᱫᱚᱜᱼᱟ ᱡᱟᱦᱟᱸ ᱞᱮᱠᱟᱜᱮ ᱯᱚᱭᱥᱟ ᱫᱚᱵᱮᱱ ᱧᱟᱢ ᱤᱫᱤᱭᱟ ᱞᱮᱵᱟᱨ ᱠᱚᱦᱚᱸ ᱵᱮᱱ ᱮᱢ ᱫᱟᱲᱮᱭᱟᱠᱚᱣᱟ ᱢᱟᱱᱮ ᱢᱟᱱᱮ ᱰᱷᱮᱨ ᱫᱤᱱ ᱠᱷᱚᱨᱪᱟ ᱵᱟᱝ ᱵᱚᱦᱚᱱ ᱞᱟᱜᱟᱣᱵᱮᱱᱟ
ᱦᱩᱸ ᱦᱩᱸ ᱯᱚᱭᱛᱟᱞᱞᱤᱥ ᱫᱤᱱ ᱛᱮᱜᱮ ᱟᱵᱤᱱ ᱨᱮᱡᱟᱞ ᱵᱤᱱ ᱧᱟᱢᱟ ᱦᱳᱭ ᱛᱚ
ᱱᱮᱛᱟᱨ ᱛᱩᱨᱢᱩᱡᱽ ᱫᱚ ᱟᱹᱰᱤ ᱫᱤᱱ ᱡᱚᱛᱚᱱ ᱞᱟᱜᱟᱜᱼᱟ
ᱦᱮᱸ ᱦᱩᱸ
ᱪᱟᱥ ᱫᱚ ᱚᱱᱟ ᱦᱚᱛᱮᱡ ᱛᱮᱜᱮ ᱟᱫᱚ ᱱᱮ ᱦᱚᱲ ᱫᱚ ᱩᱱᱟᱹᱜ ᱱᱚᱣᱟ ᱛᱮᱫ ᱯᱚᱭᱥᱟ ᱚᱱᱮᱞᱤᱧ ᱞᱟᱹᱭ ᱠᱮᱫ ᱟᱨᱠᱤ ᱯᱚᱭᱥᱟ ᱧᱟᱢᱚᱜᱼᱟ ᱪᱟᱬ ᱛᱮ
ᱦᱩᱸ ᱦᱩᱸ ᱦᱩᱸ
ᱟᱫᱚ ᱱᱤᱛᱚᱜ ᱨᱮᱭᱟᱜ ᱫᱚ ᱩᱱᱟᱹᱜ ᱫᱚ ᱵᱟᱝ ᱱᱚᱥᱴᱚᱜᱼᱟ ᱚᱱᱟ ᱚᱱᱟ ᱨᱟᱵᱟᱝ ᱫᱤᱱᱜᱮ ᱰᱮᱨ ᱠᱟᱹᱴᱤᱡ ᱠᱷᱤᱨᱟᱹ ᱫᱚ ᱱᱚᱥᱴᱚ ᱜᱚᱫᱚᱜᱼᱟ ᱟᱫᱚ ᱱᱤᱛᱚᱜ ᱨᱮᱭᱟᱜ ᱫᱚ ᱥᱤᱡᱤᱱ ᱨᱮᱭᱟᱜ ᱠᱟᱱᱟ ᱱᱤᱛᱳ ᱫᱚ ᱫᱚᱢᱮ ᱮᱠᱴᱟ ᱫᱚ ᱵᱟᱝ ᱞᱟᱜᱟᱜᱼᱟ ᱨᱟᱱ ᱠᱚᱦᱚᱸ ᱩᱱᱟᱹᱜ ᱫᱚ
ᱚ ᱜᱚᱢᱠᱮ ᱛᱟᱦᱚᱞᱮ ᱚᱱᱟ ᱤᱭᱟᱹ ᱪᱟᱥ ᱵᱟᱫᱮ ᱟᱨᱚ ᱚᱱᱱᱚ ᱠᱚ ᱡᱟᱦᱟᱱ ᱡᱤᱱᱤᱥ ᱠᱚᱯᱮ ᱪᱟᱥ ᱵᱟᱲᱟ ᱠᱚᱣᱟ ᱥᱤᱢ
ᱦᱮᱸ ᱥᱤᱢ ᱢᱮᱨᱚᱢ ᱢᱮᱱᱟᱜ ᱠᱚᱜᱮᱭᱟ ᱥᱤᱢ ᱫᱚ ᱚᱲᱟᱜ ᱨᱮᱫᱚ ᱫᱚᱦᱚ ᱜᱮ ᱞᱟᱜᱟᱜᱼᱟ ᱥᱤᱢ ᱮᱠᱷᱚᱱ ᱫᱚ ᱡᱟᱦᱟᱸ ᱞᱮᱠᱟᱜᱮ ᱟᱨ ᱢᱤᱫᱵᱟᱨ ᱯᱮᱲᱟ ᱠᱚᱠᱚ ᱦᱮᱡ ᱵᱟᱲᱟ ᱞᱮᱱᱠᱷᱟᱡ ᱫᱚ
ᱦᱮᱸ ᱦᱮᱸ ᱦᱮᱸᱛᱚ ᱦᱟᱸᱜ
ᱦᱮᱸ ᱟᱫᱚ ᱥᱤᱢ ᱫᱚᱠᱚ ᱛᱟᱦᱮᱱ ᱜᱮᱭᱟ ᱚᱲᱟᱜ ᱨᱮ ᱦᱮᱱᱟᱜ ᱠᱚᱜᱮᱭᱟ ᱥᱤᱢ ᱦᱮᱱᱟᱜ ᱠᱚᱣᱟ ᱢᱮᱨᱚᱢ ᱦᱮᱱᱟᱜ ᱠᱚᱣᱟ
ᱚᱻ
ᱰᱟᱹᱝᱨᱤ ᱠᱚᱦᱚᱸ ᱢᱮᱱᱟᱜ ᱠᱚᱜᱮᱭᱟ
ᱦᱩᱸ ᱦᱩᱸᱻ
ᱡᱚᱛᱚ ᱜᱮ ᱟᱨᱠᱤ ᱵᱟᱝ ᱛᱟᱦᱮᱱ ᱫᱚ ᱵᱟᱝ ᱚᱱᱛᱮ ᱛᱟᱦᱚᱞᱮ ᱟᱯᱮ ᱥᱤᱢ ᱠᱚ ᱦᱮᱱᱟᱜ ᱠᱚᱣᱟ ᱥᱮ
ᱦᱮᱸ ᱜᱚᱝᱠᱮ ᱥᱤᱢ ᱫᱚ ᱢᱮᱱᱟᱜ
ᱟᱞᱮ ᱥᱮᱫ ᱢᱟ ᱨᱳᱜᱽ ᱠᱚ ᱦᱮᱡ ᱵᱟᱲᱟ ᱞᱮᱱᱛᱮ ᱡᱚᱛᱚ ᱠᱚ ᱜᱚᱡ ᱪᱟᱵᱟᱣᱟᱠᱟᱱᱟ ᱯᱚᱨᱮᱛᱮ ᱟᱨᱚ ᱯᱩᱸᱡᱤ ᱵᱟᱲᱟ ᱦᱩᱭ ᱠᱟᱱᱟ
ᱚᱻ ᱛᱟᱦᱚᱞᱮ ᱜᱚᱝᱠᱮ ᱚᱱᱛᱮ ᱛᱩᱯᱩᱜ ᱠᱚ ᱪᱮᱠᱠᱟ ᱦᱩᱭᱩᱜᱼᱟ ᱥᱤᱢ ᱛᱩᱯᱩᱜ ᱠᱚ
ᱥᱤᱢ ᱛᱩᱯᱩᱫ ᱦᱮᱸ ᱦᱩᱭᱩᱜ ᱜᱮᱭᱟ ᱥᱤᱢ ᱛᱩᱯᱩᱜ ᱫᱚ ᱱᱤᱛᱚᱜ ᱫᱚ ᱦᱟᱸᱜ ᱱᱤᱛᱚᱜ ᱫᱚ ᱩᱫᱽᱜᱟᱹᱨ ᱫᱤᱱ ᱛᱚ ᱱᱤᱛᱚᱜ ᱫᱚ ᱩᱱᱟᱹᱜ ᱫᱚ ᱵᱟᱝ ᱦᱩᱭᱩᱜᱼᱟ ᱴᱷᱤᱠ ᱦᱟᱸᱜ ᱟᱸᱜᱷᱟᱲ ᱵᱚᱸᱜᱟ ᱥᱮᱡ ᱠᱷᱚᱡ ᱟᱨᱟᱢᱵᱷᱚᱜᱼᱟ
ᱚᱦᱻ
ᱩᱱᱫᱚ ᱴᱷᱟᱱᱰᱟ ᱠᱟᱞ ᱯᱟᱲᱟᱜᱼᱟ ᱥᱮ
ᱦᱮᱸ ᱦᱮᱸ
ᱨᱟᱵᱟᱝ ᱫᱤᱱ ᱜᱮ ᱰᱷᱮᱨ ᱥᱤᱢ ᱛᱩᱯᱩᱫ ᱦᱩᱭᱩᱜ-ᱟ ᱟᱞᱮ ᱱᱚᱛᱮ ᱫᱚ᱾
ᱚᱻ
ᱟᱫᱚ ᱵᱟᱠᱷᱟᱡ ᱫᱚ ᱮᱢᱱᱤ ᱱᱤᱝᱠᱟ ᱥᱤᱛᱩᱝ ᱫᱤᱱ ᱫᱚ ᱫᱚᱢᱮ ᱫᱚ ᱵᱟᱝ ᱦᱩᱭᱩᱜ-ᱟ᱾
ᱚᱸ ᱦᱚᱻ
ᱦᱮᱸ ᱟᱞᱮ ᱥᱮᱜ ᱦᱚᱸ ᱜᱚᱝᱠᱮ ᱚᱱᱠᱟ ᱥᱤᱢᱼᱼ ᱛᱩᱯᱩᱫ ᱫᱚ ᱦᱩᱭ ᱫᱚ ᱦᱩᱭᱩᱜ-ᱟ ᱯᱚᱨᱚᱵᱽ ᱤᱭᱟᱹ ᱠᱚᱨᱮ ᱦᱚᱸᱜ-ᱚᱭ ᱟᱢᱵᱟᱵᱚᱛᱤ ᱯᱟᱨᱚᱢ ᱮᱱᱟ᱾ ᱟᱢᱵᱟᱵᱚᱛᱤ ᱨᱮᱦᱚᱸ ᱦᱩᱭ ᱞᱮᱱᱟ ᱵᱷᱟᱹᱜᱤ ᱜᱮ ᱦᱮᱸ ᱦᱩᱭ ᱱᱟ ᱵᱷᱟᱹᱜᱤ ᱜᱮ ᱛᱟᱯᱚᱨᱮ ᱦᱚᱞᱟ ᱢᱟᱦᱫᱮᱨ ᱦᱚᱸ ᱱᱟᱜ ᱟᱨ ᱦᱚᱞᱟ ᱢᱟᱦᱫᱮᱨ ᱦᱚᱸ ᱦᱩᱭ ᱞᱮᱱᱟ ᱟᱨᱦᱚᱸ ᱱᱚᱣᱟ ᱦᱩᱞ ᱢᱟᱦᱟ ᱨᱮᱦᱚᱸ ᱦᱩᱭ ᱞᱮᱱᱟ ᱦᱮᱸ ᱦᱩᱸ ᱚᱱᱠᱟ ᱥᱤᱢ ᱛᱩᱯᱩᱜ ᱫᱚ ᱦᱩᱭᱩᱜ-ᱟ ᱟᱫᱚ
ᱦᱩᱸ
ᱛᱟᱦᱮᱞᱮ‌ ᱜᱚᱝᱠᱮ ᱤᱭᱟᱹ ᱫᱚ ᱟᱫᱚ ᱥᱩᱠᱨᱤ ᱠᱚᱫᱚ ᱵᱟᱝ ᱯᱮ ᱪᱟᱥ ᱵᱟᱲᱟ ᱠᱚᱣᱟ?
ᱥᱩᱠᱨᱤ ᱦᱮᱸ ᱪᱟᱥ ᱠᱚᱜᱮ ᱭᱟᱠᱚ ᱟᱫᱚ ᱟᱞᱮ ᱫᱚ ᱩᱱᱟᱹᱜ ᱫᱚ ᱦᱟᱱᱛᱮ ᱱᱟᱛᱮ ᱛᱤᱱᱟᱹᱜ ᱵᱮᱱ ᱵᱟᱜᱟᱣ ᱠᱚᱣᱟ
ᱚ ᱦᱚᱻ ᱟᱫᱚ ᱛᱟᱦᱚᱞᱮ ᱢᱟᱱᱮ ᱥᱩᱠᱨᱤ ᱫᱚ ᱪᱮᱜ ᱠᱟ ᱢᱟᱱᱮ ᱚᱲᱟᱜ ᱢᱚᱛᱚ ᱜᱮ ᱢᱤᱫ ᱵᱟᱨ ᱞᱮ ᱥᱮᱼᱼ ᱚᱱᱠᱟ ᱯᱷᱟᱢ ᱞᱮᱠᱟ
ᱵᱟ ᱵᱟᱝ ᱯᱷᱟᱢ ᱠᱚᱫᱚ ᱵᱟᱱᱩᱜ-ᱟ ᱚᱲᱟᱜ ᱞᱮᱠᱟ ᱜᱮ ᱢᱤᱫ ᱵᱟᱨ ᱠᱚ ᱫᱚᱦᱚ ᱠᱚᱣᱟ᱾ ᱩᱸ ᱩᱱᱤ ᱦᱟᱨᱟ ᱭᱮᱱᱟᱭ ᱦᱟᱨᱟ ᱠᱟᱛᱮᱜ ᱟᱹᱠᱷᱨᱤᱧ ᱠᱮᱫᱮᱭᱟᱠᱚ ᱟᱨᱦᱚᱸ ᱮᱴᱟᱜ ᱠᱚ ᱦᱟᱛᱟᱣ ᱠᱮᱫᱮᱼᱼ
ᱦᱩᱸ ᱦᱩᱸ ᱛᱟᱦᱚᱞᱮ ᱜᱚᱝᱠᱮ ᱥᱩᱠᱨᱤ ᱡᱤᱞ ᱠᱚᱫᱚ ᱛᱤᱱᱟᱹᱜ ᱠᱟᱛᱮᱜ ᱠᱮᱡᱤ?
ᱟᱞᱮ ᱱᱚᱛᱮ ᱫᱚ ᱦᱮᱱᱟᱜ ᱜᱮᱭᱟ ᱥᱟᱵ ᱠᱟᱜ ᱵᱮᱱ ᱡᱚᱠᱷᱚᱱ ᱡᱮᱢᱚᱱ ᱟᱲᱟᱭ ᱥᱚ ᱛᱤᱱ ᱥᱚ
ᱚ ᱦᱚᱻ
ᱚᱝᱠᱟ ᱚᱠᱟ ᱚᱠᱟ ᱚᱠᱼᱼ ᱚᱠᱟ ᱚᱠᱟ ᱦᱟᱴ ᱨᱮᱫᱚ ᱵᱮᱱ ᱧᱮᱞᱟ ᱰᱷᱮᱨ ᱧᱚᱜ ᱥᱩᱠᱨᱤ ᱵᱟᱠᱚ ᱪᱟᱞᱟᱣ ᱠᱟᱱᱟ ᱚᱱᱟ ᱦᱟᱴ ᱨᱮᱫᱚ ᱛᱤᱱᱥᱚ ᱴᱟᱠᱟ ᱠᱮᱡᱤ ᱦᱩᱭ
ᱚᱦᱚᱻ ᱛᱟᱦᱚᱞᱮ ᱜᱚᱝᱠᱮ ᱚᱱᱟᱼᱼ ᱚᱱᱟ ᱤᱭᱟᱹ ᱠᱩᱵᱤᱱ ᱟᱡᱚᱫᱤᱭᱟᱹ ᱵᱩᱨᱩ ᱥᱮᱸᱫᱽᱨᱟ ᱠᱚᱵᱤᱱ ᱪᱟᱞᱟᱣ ᱵᱟᱲᱟ ᱟᱠᱟᱱᱟ?
ᱵᱟ ᱵᱟ ᱟᱫᱚ ᱚᱱᱟ ᱟᱡᱚᱫᱤᱭᱟᱹ ᱥᱮᱸᱫᱽᱨᱟᱹ ᱥᱮᱸᱫᱽᱨᱟ ᱫᱚ ᱵᱟᱝ ᱪᱟᱞᱟᱣ ᱦᱩᱭ ᱟᱠᱟᱱᱟ᱾
ᱚᱦᱚᱻ
ᱚᱱᱟ ᱟᱡᱚᱫᱤᱭᱟᱹ ᱛᱮᱜ ᱜᱮ ᱵᱟᱝ ᱪᱟᱞᱟᱣ ᱦᱩᱭ ᱠᱟᱱᱟ ᱱᱚᱛᱮ ᱫᱚ ᱡᱮᱢᱚᱱ ᱯᱟᱴᱟ ᱵᱤᱸᱫᱷᱟᱹ ᱯᱟᱛᱟ ᱪᱟᱞᱟᱣ ᱦᱩᱭ ᱟᱠᱟᱱᱟ ᱡᱷᱟᱹᱱᱴᱤ ᱡᱷᱟᱹᱱᱴᱤ ᱯᱟᱛᱟ ᱠᱚ ᱪᱟᱞᱟᱣ ᱵᱟᱲᱟ ᱦᱩᱭᱼᱼ
ᱦᱟᱸ ᱦᱟᱸ ᱦᱟᱸ᱾
ᱟᱫᱚ ᱟᱡᱚᱫᱤᱭᱟᱹ ᱫᱚ ᱥᱩᱨ ᱜᱮ ᱨᱮᱦᱚᱸ ᱟᱫᱚ ᱱᱚᱛᱮ ᱠᱷᱚᱡ ᱪᱟᱞᱟᱜ ᱫᱚ ᱵᱟᱝ ᱦᱩᱭ ᱟᱠᱟᱱᱟ ᱢᱤᱫ ᱫᱷᱟᱣ ᱦᱚᱸ᱾ ᱛᱟᱦᱞᱦᱮ ᱟᱢᱮᱢ ᱪᱟᱞᱟᱣ ᱞᱮᱱᱟ ᱥᱮ ᱪᱮᱫ?
ᱦᱮᱸ ᱟᱡᱚᱫᱤᱭᱟᱹ ᱫᱚ ᱜᱚᱝᱠᱮ ᱟᱹᱞᱤᱧ ᱫᱚ ᱵᱟᱹᱞᱤᱧ ᱪᱟᱞᱟᱣ ᱟᱠᱟᱱᱟ ᱱᱚᱣᱟ ᱯᱚᱨᱚᱵᱽ ᱠᱚ ᱤᱭᱟᱹ ᱠᱚ ᱡᱟᱦᱟᱸ ᱠᱚᱵᱤᱱ ᱞᱟᱹᱭᱼᱼ ᱠᱮᱫᱟ ᱚᱱᱟ ᱠᱚᱫᱚ ᱞᱤᱧ ᱪᱟᱞᱟᱣ ᱟᱠᱟᱱᱟ᱾
ᱦᱩᱸᱜ ᱦᱩᱸᱜ᱾
ᱟᱡᱚᱫᱤᱭᱟᱹ ᱫᱚ ᱢᱚᱱᱮ ᱦᱩᱭᱩᱜ ᱠᱟᱱᱟ ᱡᱮ ᱪᱟᱞᱟᱣ ᱫᱚ ᱞᱟᱹᱠᱛᱤ ᱠᱟᱱ ᱜᱮᱭᱟ
ᱦᱮᱸ᱾ ᱞᱟᱹᱭ ᱟᱠᱚ ᱛᱚ ᱪᱟᱞᱟᱜ ᱫᱚ ᱞᱟᱠᱛᱤ ᱠᱟᱱ ᱜᱮᱭᱟ ᱢᱤᱫ ᱫᱷᱟᱣ ᱫᱚ ᱟᱫᱚ ᱱᱤᱛᱚᱜ ᱫᱚ ᱥᱮᱸᱫᱽᱨᱟ ᱫᱚᱼᱼ ᱚᱱᱠᱟ ᱫᱚ ᱵᱟᱠᱚ ᱪᱟᱞᱟᱜ ᱠᱟᱱᱟ ᱛᱚ ᱱᱚᱛᱮ‌ ᱠᱷᱟᱡ ᱫᱚ ᱞᱟᱦᱟ ᱛᱮᱫᱚ ᱜᱟᱰᱤ ᱜᱟᱹᱰᱤ ᱛᱮᱠᱚ ᱪᱟᱞᱟᱜ ᱠᱟᱱ ᱛᱟᱦᱮᱸᱱᱟ
ᱦᱟᱸ᱾
ᱫᱚᱢᱮ ᱦᱚᱲ ‌ᱠᱚ ᱪᱟᱞᱟᱜ ᱠᱟᱱ ᱛᱟᱦᱮᱸᱱᱟ ᱞᱟᱦᱟ ᱛᱮᱫᱚ᱾
ᱚᱸ᱾
ᱚ ᱱᱤᱛᱩᱜ ᱫᱚ ᱚᱱᱟ ᱠᱚᱫᱚ ᱩᱱᱟᱹᱜ ᱫᱚ ᱵᱟᱠᱚ ᱤᱭᱟᱹᱣᱟᱜ ᱠᱟᱱᱟ ᱟᱨᱠᱤ ᱵᱟᱠᱚ ᱪᱟᱞᱟᱜ ᱠᱟᱱᱟ᱾
ᱦᱩᱸ᱾
ᱦᱩᱭ ᱩᱸᱜ ᱚᱱᱮ ᱡᱮᱢᱚᱱ ᱥᱤᱞᱫᱟᱹ ᱯᱟᱛᱟ ᱦᱚᱸ ᱥᱤᱞᱫᱟᱹ ᱯᱟᱛᱟ ᱦᱚᱸ ᱫᱚᱢᱮᱢᱼᱼ ᱫᱚᱢᱮ ᱛᱟᱲᱟᱢ ᱞᱟᱜᱟᱜ-ᱟ ᱟᱰᱤ ᱥᱟᱸᱜᱤᱧ᱾
ᱦᱩᱸ ᱦᱩᱸ᱾
ᱟᱹᱰᱤ ᱥᱟᱺᱜᱤᱧ ᱨᱮ ᱜᱟᱹᱰᱤ ᱫᱚᱢᱮ ᱦᱚᱲ ᱠᱚ ᱡᱟᱣᱨᱟᱜ-ᱟ ᱥᱮ
ᱦᱮᱸ ᱦᱮᱸ ᱜᱚᱝᱠᱮ ᱚᱱᱱᱚ ᱚᱱᱱᱚ ᱥᱴᱮᱴ ᱨᱮᱱ ᱚᱱᱱᱚᱱᱱᱚ ᱥᱴᱮᱴ ᱨᱮᱱ ᱦᱚᱲ ᱠᱚ ᱦᱤᱡᱩᱜᱼᱟ ᱛᱚ ᱫᱚᱢᱮ ᱤᱭᱟᱹᱦᱳᱭᱳᱼᱟ ᱠᱷᱩᱵ ᱢᱟᱱᱮ ᱧᱩᱛᱩᱢᱟᱱ ᱯᱚᱨᱚᱵᱽ ᱠᱟᱱᱟ ᱥᱮ
ᱦᱩᱸ ᱚᱱᱟ ᱛᱮ
ᱛᱟᱦᱚᱞᱮ ᱜᱚᱝᱠᱮ ᱴᱷᱤᱠ ᱜᱮᱭᱟ ᱱᱤᱭᱟᱹ ᱵᱮᱲᱟ ᱫᱚ ᱱᱚᱝᱠᱚ ᱜᱮ ᱦᱮᱸ ᱟᱨᱚ ᱠᱟᱹᱢᱤ ᱠᱟᱡ ᱠᱟᱹᱴᱤᱡ ᱢᱮᱱᱟᱜᱼᱟ ᱚᱱᱟ ᱠᱚ ᱠᱚᱨᱟᱣ ᱦᱩᱭ ᱞᱮᱱᱜᱮ
ᱟᱪᱪᱷᱟ ᱟᱪᱪᱷᱟ ᱴᱷᱤᱠ